ᱦᱮᱞᱳᱣ ᱾ ᱦᱳᱭ ᱜᱚᱝᱠᱮ ᱡᱚᱦᱟᱨ ᱜᱮ᱾
ᱦᱳᱭ ᱜᱚᱝᱠᱮ ᱡᱚᱦᱟᱨ ᱜᱮ, ᱟᱸᱡᱚᱢᱮᱜ-ᱟ ᱵᱤᱱ ᱜᱚᱝᱠᱮ?
ᱦᱳᱭ ᱟᱵᱤᱱᱟᱜ ᱨᱚᱲ ᱦᱟᱸᱜ ᱱᱟᱯᱟᱭ ᱜᱮ ᱟᱸᱡᱚᱢᱚᱜ ᱠᱟᱱᱟ᱾ ᱛᱚ ᱟᱹᱞᱤᱧᱟᱜ ᱜᱮ ᱦᱟᱸᱜ ᱪᱮ ᱞᱮᱠᱟ ᱵᱮᱱ ᱟᱸᱡᱚᱢᱮᱜ-ᱟ? ᱢᱮᱱ ᱠᱮᱫᱟᱞᱤᱧ ᱟᱹᱞᱤᱧᱟᱜ ᱜᱮ ᱪᱮᱞ
ᱜᱮ ᱦᱟᱡᱩᱜ ᱠᱟᱱᱟ, ᱟᱫᱚ ᱜᱚᱝᱠᱮ ᱟᱹᱞᱤᱧᱟᱜ ᱵᱤᱱ ᱪᱮᱜᱠᱟ ᱵᱮᱱ ᱟᱸᱡᱚᱢᱮᱜ ᱛᱮ? ᱦᱳᱭ ᱱᱤᱛᱳᱜ ᱫᱚ ᱴᱷᱮᱥ ᱜᱮᱞᱤᱧ ᱟᱸᱡᱚᱢ ᱮᱫᱟ ᱵᱮᱥ ᱜᱮᱞᱤᱧ
ᱮᱢ ᱠᱟᱱᱟ᱾
ᱦᱚᱭ᱾
ᱟᱫᱚ ᱚᱲᱟᱜ ᱨᱮ ᱢᱮᱱᱟᱜ ᱛᱚ ᱢᱚᱱᱮᱨ ᱠᱟᱱᱟ᱾ ᱞᱟᱹᱭᱮᱜ ᱟᱞᱤᱧ ᱚᱲᱟᱜ ᱨᱮ ᱢᱮᱱᱟᱜ ᱵᱮᱱᱟ ᱦᱚᱭᱛᱳ, ᱵᱮᱜᱽᱜᱨᱟᱱ ᱠᱚ ᱟᱸᱡᱚ ᱦᱳᱭ-ᱦᱳᱭ, ᱚᱲᱟᱜ ᱨᱮᱱᱟᱜ ᱟᱸᱡᱚᱢᱚᱜ ᱠᱟᱱ᱾ ᱦᱳᱭ ᱦᱳᱭ ᱱᱤᱛᱚᱜ ᱴᱷᱤᱠ ᱵᱮᱥ ᱟᱡᱚᱸᱢᱚᱜ ᱠᱟᱱᱟ᱾
ᱟᱫᱚ ᱚᱝᱠᱟ
ᱦᱳᱭ ᱯᱟᱥᱮᱫ, ᱦᱚᱲᱟᱜ ᱨᱚᱲ ᱠᱚ ᱥᱮ ᱪᱮᱫ ᱞᱮᱠᱟ?
ᱦᱳᱭ ᱞᱟᱹᱭ ᱵᱤᱱ ᱾
ᱦᱳᱭ ᱱᱤᱛᱳᱜ ᱪᱮᱫ ᱞᱮᱠᱟ ᱵᱮᱱ ᱟᱸᱡᱚᱢ ᱫᱟ? ᱢᱮᱱ ᱠᱮᱫᱟᱞᱤᱧ ᱱᱤᱛᱚᱜ ᱪᱮᱫ ᱞᱮᱠᱟ ᱵᱮᱱ ᱟᱸᱡᱚᱢ ᱫᱟ? ᱦᱳᱭ ᱵᱮᱥ ᱵᱟᱲᱟ ᱜᱮᱭᱟᱞᱮ ᱟᱞᱮ ᱾ ᱦᱚᱸ ᱢᱮᱱ ᱠᱮᱫᱟᱞᱤᱧ ᱟᱞᱮ ᱚᱲᱟᱜ ᱨᱮᱫᱚ ᱡᱚᱛᱚ ᱦᱚᱲ ᱞᱮ ᱵᱮᱥ ᱵᱟᱲᱟ ᱜᱮᱭᱟ, ᱟᱨ ᱟᱯᱮ ᱜᱮ ᱦᱟᱸᱜ ᱪᱮᱫ ᱞᱮᱠᱟ ᱢᱮᱱᱟᱜ ᱵᱟᱲᱟ ᱠᱟᱜ ᱯᱮᱭᱟ?
ᱦᱳᱭ ᱜᱚᱝᱠᱮ ᱟᱞᱮ ᱦᱚᱸ ᱱᱤᱛᱚᱜ ᱪᱟᱸᱫᱳᱣᱟᱜ ᱫᱟᱭᱟᱛᱮ ᱢᱳᱴᱟ ᱢᱩᱴᱤ ᱡᱚᱛᱚ ᱦᱚᱲᱜᱮ ᱱᱟᱯᱟᱭ ᱜᱮ ᱦᱮᱱᱟᱜ ᱞᱮᱭᱟ ᱾ ᱟᱫᱚ ᱜᱚᱝᱠᱮ ᱨᱚᱦᱚᱭᱮᱫ ᱯᱮ ᱛᱚ, ᱢᱮᱱᱫᱤᱧ ᱦᱩᱲᱩ ᱠᱚᱫᱚᱯᱮ ᱨᱚᱦᱚᱭᱮᱫ ᱜᱮᱭᱟ?
ᱦᱳᱭ ᱦᱩᱲᱩ ᱠᱚᱫᱚ, ᱨᱚᱦᱚᱭ ᱵᱟᱲᱟᱭᱮᱫ ᱜᱮᱭᱟᱞᱮ ᱟᱫᱚ ᱯᱟᱥᱮᱡ ᱜᱟᱯᱟ ᱥᱮ ᱢᱮᱭᱟᱝ ᱜᱟᱱ ᱦᱟᱸᱜ ᱯᱟᱥᱮᱡ ᱞᱮ ᱪᱟᱵᱟᱭᱟ ᱾ ᱢᱮᱱ ᱠᱮᱫᱟᱞᱤᱧ ᱜᱟ ᱯᱟ ᱥᱮ ᱢᱮᱭᱟᱝ ᱜᱟᱱ ᱥᱮ ᱦᱟᱸᱜ ᱞᱮ ᱨᱚᱦᱚᱭ ᱪᱟᱵᱟᱭᱟ ᱾ ᱛᱚ ᱫᱟᱜ ᱦᱚᱸ ᱮᱴᱠᱮ ᱼᱼᱴᱚᱬᱮᱜ ᱠᱟᱱ ᱛᱟᱦᱮᱸᱱᱟ ᱛᱚ ᱚᱱᱟ ᱠᱷᱟᱹᱛᱤᱨ ᱛᱮ ᱞᱮ ᱵᱤᱞᱚᱢ ᱧᱚᱜ ᱮᱱᱟ ᱾
ᱦᱳᱭ ᱜᱚᱝᱠᱮ ᱵᱤᱞᱚᱢ ᱫᱚᱯᱮ ᱵᱤᱞᱚᱢ ᱠᱟᱱᱟ ᱜᱚᱝᱠᱮ, ᱱᱤᱛᱚᱜ ᱟᱹᱰᱤ ᱦᱚᱲ ᱫᱚ ᱮᱦᱚᱵ ᱮᱫᱟ ᱠᱚ ᱟᱨ ᱱᱤᱛᱚᱜ ᱫᱚ ᱟᱯᱮ ᱪᱟᱵᱟ ᱟᱹᱜᱩ ᱠᱮᱜ-ᱟ ᱾
ᱚᱸᱻ ᱠᱟᱛᱷᱟ ᱫᱚ ᱠᱟᱛᱷᱟ ᱠᱟᱱᱟ ᱡᱮᱞᱮᱠᱟ ᱵᱮᱱ ᱢᱮᱱ ᱠᱮᱜ-ᱟ ᱵᱤᱞᱚᱢ, ᱥᱟᱯᱚᱥ ᱧᱮᱞ ᱵᱮᱱ ᱦᱳᱭᱛᱳ ᱟᱞᱮ ᱦᱚᱸ ᱦᱳᱭᱛᱳ ᱪᱮᱫ ᱠᱚᱪᱚᱝ ᱠᱟᱹᱢᱤᱞᱮ ᱜᱚᱴᱟᱭᱟ ᱾ ᱛᱚ ᱚᱱᱟ ᱠᱚ ᱠᱟᱹᱢᱤ ᱪᱟᱵᱟ ᱵᱟᱲᱟ ᱠᱟᱛᱮᱜ ᱪᱮᱫ ᱪᱚᱝ ᱦᱳᱭᱛᱳ ᱠᱟᱹᱢᱤᱞᱮ ᱜᱚᱴᱟ ᱵᱟᱲᱟᱣ ᱠᱟᱫᱟ᱾ ᱛᱚ ᱚᱱᱟ ᱚᱱᱟ ᱠᱟᱹᱢᱤ ᱠᱷᱟᱹᱛᱤᱨ ᱛᱮᱜᱮ ᱞᱮ ᱵᱤᱞᱚᱢ ᱧᱚᱜ ᱮᱱᱟ᱾ ᱚᱱᱟᱞᱤᱧ ᱵᱩᱡᱷᱟᱹᱣ ᱦᱚᱪᱚ ᱠᱮᱫᱟ ᱡᱮᱱᱚᱠᱟ᱾
ᱦᱳᱭ ᱜᱚᱝᱠᱮ ᱟᱫᱚ ᱡᱟᱦᱟᱸ ᱥᱮᱫ ᱡᱮᱢᱚᱱ᱾ ᱚᱠᱟ ᱥᱮᱫ ᱫᱚᱠᱚ ᱞᱟᱦᱟᱣ ᱟᱠᱟᱱᱟ ᱚᱠᱟ ᱥᱮᱫ ᱫᱚ ᱠᱚ ᱠᱟᱹᱴᱤᱡ ᱠᱚ ᱛᱟᱭᱚᱢ ᱠᱟᱱ ᱜᱮᱭᱟ᱾ ᱡᱟᱦᱟᱸ ᱥᱮᱫ ᱡᱮᱢᱚᱱ ᱟᱫᱚ ᱟᱹᱰᱤ ᱡᱟᱭᱜᱟ ᱥᱮᱫ ᱞᱤᱧ ᱠᱚᱞ ᱠᱮᱫ-ᱟ ᱛᱚ ᱚᱱᱟ ᱛᱮᱞᱤᱧ ᱵᱩᱡᱷᱟᱹᱣ ᱠᱮᱫ-ᱟ᱾
ᱦᱳᱭ ᱟᱹᱞᱤᱧ ᱦᱚᱸ ᱟᱭᱢᱟ ᱡᱟᱭᱜᱟ ᱨᱮᱜᱮ ᱠᱚ ᱞᱟᱹᱭ ᱵᱟᱲᱟᱣᱟᱜ-ᱟ ᱞᱤᱧᱟ, ᱚᱠᱟ ᱠᱚᱨᱮ ᱪᱚᱝ ᱦᱩᱭ ᱵᱟᱲᱟᱣ ᱟᱠᱟᱱᱟ᱾ ᱚᱠᱟ ᱠᱚᱨᱮ ᱪᱚᱝ ᱠᱚ ᱯᱩᱨᱟᱹᱣ ᱵᱟᱲᱟ ᱠᱮᱫᱟ, ᱚᱠᱟ ᱠᱚᱨᱮ ᱪᱚᱝ ᱦᱟᱸᱜ ᱫᱟᱜ ᱢᱮᱱᱟᱜ-ᱟ, ᱚᱠᱟ ᱠᱚᱨᱮ ᱪᱚᱝ ᱫᱚ ᱦᱟᱸᱜ ᱢᱟᱱᱮ ᱫᱟᱜ ᱫᱚ ᱵᱟᱹᱱᱩᱜ-ᱟ ᱥᱮ ᱮᱴᱠᱮᱴᱚᱬᱮ ᱮᱢ ᱮᱫᱟ ᱟᱨ ᱚᱠᱟ ᱠᱚᱨᱮ ᱪᱚᱝ ᱫᱚ ᱦᱟᱸᱜ ᱱᱤᱛ ᱦᱚᱸ ᱟᱹᱣᱨᱤ ᱠᱚ ᱮᱦᱚᱵᱟ᱾ ᱚᱱᱠᱟᱞᱤᱧ ᱵᱟᱰᱟᱭ ᱧᱟᱢ ᱠᱮᱫᱟ᱾ ᱟᱫᱚ ᱦᱩᱭ ᱫᱟᱲᱮᱭᱟᱜᱼᱟ ᱪᱮᱫ ᱠᱚᱪᱚᱝ ᱟᱭᱢᱟ ᱜᱮ ᱥᱩᱵᱤᱫᱷᱟ ᱚᱥᱩᱵᱤᱫᱷᱟ ᱠᱷᱟᱹᱛᱤᱨ ᱛᱮ᱾ ᱟᱨ ᱛᱚᱵᱮ ᱢᱮᱱᱮᱫ ᱠᱟᱱᱟ ᱞᱤᱧ, ᱟᱯᱮ ᱥᱮᱫ ᱫᱚ ᱦᱟᱸᱜ ᱫᱟᱜ ᱡᱟᱹᱲᱤ ᱫᱚ ᱦᱟᱸᱜ ᱪᱮᱫ ᱞᱮᱠᱟᱭ ᱮᱢ ᱵᱟᱲᱟᱭᱮᱫ ᱠᱟᱱ ᱛᱟᱵᱚᱱᱟ?
ᱦᱳᱭ ᱜᱚᱝᱠᱮ ᱫᱟᱜ ᱡᱟᱹᱲᱤ ᱫᱚ ᱦᱩᱭᱩᱜ ᱠᱟᱱ ᱜᱮᱭᱟ ᱜᱚᱢᱠᱮ ᱱᱤᱛᱚᱜ ᱠᱷᱟᱱᱮᱠ ᱞᱟᱦᱟ ᱜᱮ ᱫᱟᱜ ᱠᱮᱜᱼᱟᱭ ᱜᱚᱝᱠᱮ᱾ ᱱᱤᱛᱚᱜ ᱜᱮ ᱪᱷᱟᱲᱟ ᱠᱮᱫᱼᱟ ᱾ ᱟᱫᱚ ᱜᱚᱝᱠᱮ ᱞᱟᱹᱭᱫᱟᱹᱞᱤᱧ ᱠᱟᱹᱴᱤᱡ ᱞᱤᱧ ᱜᱚᱞᱯᱚ ᱞᱮᱜᱮ ᱱᱚᱣᱟ᱾ ᱥᱮ ᱠᱟᱨᱚᱱ ᱛᱤᱦᱤᱧ ᱜᱮ ᱯᱩᱨᱟᱹ ᱢᱟᱦᱟᱸ ᱟᱨᱠᱤ᱾
ᱦᱳᱭ᱾ ᱛᱤᱦᱤᱧ ᱜᱮ ᱢᱤᱫᱴᱮᱱ ᱯᱩᱨᱟᱹᱣ ᱫᱤᱱ ᱠᱟᱱ ᱛᱟᱵᱚᱱᱟ ᱟᱨ ᱛᱤᱦᱤᱧ ᱢᱟ ᱮᱛᱮᱜ ᱡᱟᱦᱟᱸ ᱫᱚ ᱡᱟᱦᱟᱸ ᱞᱮᱠᱟ ᱜᱮ ᱮᱱᱛᱮᱫ ᱯᱩᱨᱟᱹᱣ ᱢᱟ ᱡᱟᱹᱨᱩᱲ ᱜᱮᱭᱟ᱾ ᱟᱨ ᱥᱩᱵᱤᱫᱷᱟ ᱦᱚᱵᱚᱱ ᱧᱟᱢ ᱥᱮ ᱚᱥᱩᱵᱤᱫᱷᱟ ᱦᱵᱚᱱ ᱧᱟᱢ᱾ ᱡᱟᱦᱟᱸ ᱛᱤᱱᱟᱹᱜ ᱵᱮᱥᱛᱚ ᱨᱮᱵᱚᱱ ᱛᱟᱦᱮᱸᱱ ᱥᱮ ᱵᱮ-ᱵᱤᱱᱟᱹ ᱵᱮᱥᱛᱚ ᱨᱮᱵᱚᱱ ᱛᱟᱦᱮᱸᱱ᱾ ᱵᱮᱥᱛᱚ ᱨᱮ ᱛᱟᱦᱮᱸᱱ ᱨᱮᱦᱚᱸ ᱛᱚ ᱥᱚᱢᱚᱭ ᱩᱰᱩᱠ ᱠᱟᱛᱮᱜ ᱚᱱᱟ ᱠᱚᱫᱚ ᱛᱚ ᱪᱮᱠᱟᱭ ᱜᱮ ᱡᱟᱹᱨᱩᱲᱟ᱾
ᱦᱳᱭ ᱟᱨ ᱜᱚᱢᱠᱮ ᱪᱮᱫ ᱵᱤᱱ ᱞᱟᱹᱭᱟ ᱜᱚᱝᱠᱮ ᱫᱟᱜ ᱱᱮᱛᱟᱨ ᱫᱚ ᱫᱟᱜ ᱜᱚᱝ ᱠᱮ ᱫᱟᱜ ᱮᱠᱷᱚᱱ ᱡᱚᱨᱚ ᱞᱮᱱᱠᱷᱟᱡ ᱫᱚ ᱜᱚᱢᱠᱮ ᱟᱫᱚ ᱱᱮᱴᱣᱟᱨᱠ ᱢᱤᱫᱴᱟᱝ ᱵᱷᱟᱜᱮ ᱵᱟᱝ ᱧᱟᱢᱚᱜ ᱠᱟᱱᱟ ᱜᱚᱢᱠᱮ᱾ ᱟᱫᱚ ᱠᱟᱛᱷᱟ ᱠᱚᱦᱚᱸ ᱵᱷᱟᱜᱮ ᱵᱟᱝ ᱟᱸᱡᱚᱢᱚᱜ ᱠᱟᱱᱟ ᱟᱫᱚ ᱡᱟᱦᱟᱸᱭ ᱵᱤᱱ ᱨᱚᱲ ᱟᱠᱚᱣᱟ ᱩᱱᱠᱩ ᱦᱚᱸ ᱠᱟᱛᱷᱟ ᱵᱟᱝ ᱟᱸᱡᱚᱢᱚᱜ ᱠᱟᱱᱟ ᱟᱨ ᱟᱹᱵᱤᱱᱟᱜ ᱠᱟᱛᱷᱟ ᱜᱮ ᱵᱟᱝ ᱪᱟᱞᱟᱜᱼᱟ᱾ ᱟᱫᱚ ᱩᱱᱠᱤᱱ ᱦᱚᱸ ᱩᱱᱠᱤᱱ ᱦᱚᱸᱠᱤᱱ ᱰᱤᱥᱠᱟᱱᱮᱠᱴᱚ ᱥᱟᱲᱟᱜ ᱠᱟᱱᱟ ᱜᱚᱢᱠᱮ᱾
ᱦᱳᱭ ᱜᱚᱝᱠᱮ ᱚᱱᱠᱟ ᱠᱟᱱ ᱜᱮᱭᱟ ᱱᱮᱴᱣᱟᱨᱠ ᱱᱮᱴᱣᱟᱨᱠ, ᱢᱟᱱᱮ ᱱᱤᱛ ᱢᱮᱱᱟᱜᱼᱟ ᱱᱤᱛ ᱵᱟᱹᱱᱩᱜ-ᱟ ᱚᱱᱮ ᱚᱱᱠᱟᱱᱟᱜ ᱠᱟᱱ ᱜᱮᱭᱟ᱾ ᱟᱫᱚ ᱢᱟᱱᱮ ᱡᱮᱞᱮᱠᱟ ᱵᱮᱱ ᱢᱮᱱ ᱠᱮᱭᱟ ᱱᱮᱴᱚᱣᱟᱨᱠ ᱡᱩᱫᱤ ᱟᱹᱰᱤ ᱡᱷᱟᱹᱞ ᱨᱮ ᱛᱟᱦᱮᱱ ᱠᱷᱟᱱ ᱟᱨᱦᱚᱸ ᱮᱛᱚ ᱚᱱᱠᱟ ᱦᱩᱭᱩᱜ ᱠᱟᱱᱟ᱾ ᱟᱨ ᱫᱟᱨᱮ ᱱᱟᱹᱲᱤ ᱠᱚ ᱟᱹᱰᱤ ᱡᱟᱹᱥᱛᱤ ᱛᱟᱦᱮᱱ ᱠᱷᱟᱱ ᱢᱟᱱᱮ ᱵᱟᱭ ᱧᱟᱢ ᱜᱚᱫ ᱜᱮᱭᱟ ᱥᱚᱢᱚᱭ ᱨᱮ᱾ ᱚᱱᱮ ᱚᱱᱠᱟᱱᱟᱜ ᱦᱚᱸ ᱚᱛᱮ ᱤᱭᱟᱹ ᱚᱥᱩᱵᱤᱫᱷᱟ ᱢᱮᱱᱟᱜ ᱛᱟᱵᱚᱱᱟ᱾ ᱟᱫᱚ ᱪᱮᱫ ᱪᱮᱫ ᱵᱚᱱ ᱢᱮᱱᱟ ᱚᱠᱟᱨᱮ ᱮᱱᱛᱮᱫ ᱧᱟᱢ ᱥᱮ ᱚᱠᱟᱨᱮ ᱪᱟᱞᱟᱣ ᱞᱮᱱᱠᱟᱡ ᱥᱩᱵᱤᱫᱷᱟ ᱵᱚᱱ ᱧᱟᱢ ᱚᱱᱠᱟᱱᱟᱜ ᱡᱟᱭᱜᱟ ᱨᱮᱜᱮ ᱪᱟᱞᱟᱜ ᱦᱩᱭᱩᱜ ᱵᱟᱲᱟ ᱠᱟᱛᱷᱟ ᱫᱚ ᱠᱟᱱᱟ ᱟᱱᱟ᱾
ᱦᱳᱭ᱾
ᱛᱚ ᱦᱳᱭ ᱟᱞᱮᱥᱮᱫ ᱢᱟ ᱱᱤᱛ ᱦᱚᱸᱜ-ᱚᱭ ᱛᱮᱦᱮᱧᱮ ᱫᱟᱫᱟᱜ ᱠᱟᱱ ᱜᱮᱭᱟᱭ ᱱᱤᱛ ᱟᱹᱰᱤ ᱦᱮᱸ ᱠᱟᱡᱟᱠ ᱫᱟᱜ-ᱮ ᱵᱷᱤᱲᱟᱹᱣ ᱠᱟᱱᱟ᱾ ᱱᱟᱯᱟᱭ ᱜᱮ ᱵᱩᱡᱟᱹᱜ ᱵᱟᱲᱟᱜ ᱠᱟᱱᱟ᱾
ᱠᱮ ᱟᱫᱚ ᱜᱚᱢᱠᱮ ᱡᱚᱢ ᱠᱮᱜ ᱟᱵᱤᱱ ᱥᱮ ᱵᱟᱝ?
ᱦᱳᱭ ᱜᱚᱢᱠᱮ ᱟᱹᱞᱤᱧ ᱫᱚᱞᱤᱧ ᱡᱚᱢ ᱵᱟᱲᱟ ᱠᱮᱫᱟ, ᱡᱚᱢ ᱵᱟᱲᱟ ᱠᱟᱛᱮᱫ ᱫᱚ ᱦᱚᱸᱜᱼᱚᱭ ᱞᱤᱧ ᱡᱤᱨᱟᱹᱣ ᱵᱟᱲᱟ ᱠᱟᱱᱟ ᱦᱟᱸᱜ᱾ ᱡᱤᱨᱟᱹᱣ ᱵᱟᱲᱟ ᱠᱟᱛᱮᱫ ᱟᱨᱦᱚᱸ ᱵᱚᱞᱮ ᱚᱱᱠᱟᱮ ᱪᱮᱫ ᱠᱚᱪᱚᱝ ᱠᱟᱹᱢᱤ ᱢᱮᱱᱟᱜ ᱛᱟᱹᱞᱤᱧ ᱦᱟᱸᱜ ᱚᱱᱟᱞᱤᱧ ᱠᱟᱹᱢᱤᱭᱟ ᱵᱚᱞᱮ᱾
ᱦᱳᱭ ᱜᱚᱢᱠᱮ ᱟᱨ ᱪᱮᱫ ᱠᱚᱯᱮ ᱩᱛᱩ ᱞᱮᱫ ᱛᱮ ᱜᱚᱢᱠᱮ ᱛᱮᱦᱤᱧ ᱫᱚ? ᱪᱮᱫ ᱠᱚᱯᱮ ᱩ
ᱜᱚᱢᱠᱮ ᱛᱮᱦᱮᱧ ᱫᱚ ᱞᱮ ᱩᱛᱩ ᱞᱮᱫᱟ ᱫᱟᱹᱞ ᱟᱨ ᱟᱹᱞᱩ, ᱵᱮᱸᱜᱟᱲ, ᱠᱚᱸᱰᱷᱟ ᱵᱮᱸᱜᱟᱲ ᱫᱚ ᱵᱟᱝ᱾ ᱟᱹᱞᱩ, ᱠᱚᱸᱰᱷᱟ᱾ ᱤᱱᱟᱹᱠᱟᱛᱮᱫ ᱟᱢ ᱡᱮᱫᱵᱤᱱ ᱢᱮᱱᱟ ᱠᱩᱲᱪᱟᱹ ᱟᱨ ᱪᱮᱫ ᱵᱟᱝ ᱦᱟᱸᱜ ᱠᱚ ᱢᱮᱥᱟᱞ ᱞᱮᱫᱟ ᱜᱚᱝᱠᱮ ᱛᱷᱚᱲᱟ ᱜᱷᱚᱱᱴᱚ ᱞᱮᱴᱚ ᱞᱮᱠᱟ ᱩᱛᱩ ᱞᱮᱫᱟ ᱛᱚ ᱾ ᱟᱨ ᱢᱤᱫᱴᱮᱡ ᱠᱟᱭᱨᱟ ᱵᱷᱟᱡᱟ ᱛᱟᱦᱮᱸ ᱠᱟᱱᱟ ᱾ ᱛᱚ ᱟᱯᱮ ᱟᱵᱮᱱ ᱜᱮ ᱦᱟᱸᱜ ᱡᱚᱢ ᱠᱮᱫᱟ ᱵᱮᱱ ᱥᱮ ᱟᱹᱣᱨᱤ ᱵᱮᱱ ᱡᱚᱢᱟ ᱫᱟᱠᱟ?
ᱦᱳᱭ ᱜᱚᱝᱠᱮ, ᱦᱳᱭ ᱜᱚᱢᱠᱮ ᱡᱚᱢ ᱠᱮᱫ ᱜᱮᱭᱟ ᱞᱤᱧ ᱟᱹᱞᱤᱧ ᱦᱚᱸ ᱾
ᱦᱳᱭ, ᱛᱚ ᱪᱮᱫ ᱩᱛᱩ ᱵᱮᱱ ᱡᱚᱢ ᱠᱮᱫᱟ?
ᱦᱳᱭ ᱜᱚᱝᱠᱮ ᱛᱤᱦᱤᱧ ᱫᱚ ᱜᱚᱝᱠᱮ ᱠᱟᱹᱴᱤᱡ ᱡᱤᱞ ᱞᱮ ᱟᱹᱜᱩ ᱞᱮᱫᱼᱟ ᱾
ᱟᱪᱪᱷᱟ, ᱟᱹᱰᱤ ᱱᱟᱯᱟᱭ ᱜᱮᱯᱮ ᱡᱚᱢ ᱠᱮᱫᱟ ᱾
ᱳᱭ ᱥᱩᱨ ᱨᱮ ᱦᱟᱴ ᱛᱟᱦᱮᱸ ᱠᱟᱱᱟ ᱛᱮᱦᱮᱧ ᱫᱚ ᱜᱚᱝᱠᱮ ᱠᱟᱹᱴᱤᱡ ᱥᱩᱠᱨᱤ ᱡᱮᱞ ᱟᱹᱜᱩ ᱦᱩᱭ ᱞᱮᱱᱟ ᱜᱚᱝᱠᱮ ᱾
ᱦᱳᱭ ᱦᱳᱭ ᱦᱳᱭ, ᱦᱳᱭ ᱟᱞᱮ ᱢᱟ ᱜᱚᱝᱠᱮ ᱡᱮᱞᱮᱠᱟ ᱵᱮᱱ ᱢᱮᱱᱟ ᱡᱤᱞ ᱠᱚᱢᱟ ᱵᱟᱞᱮ ᱡᱚᱢ ᱜᱮᱭᱟ ᱾ ᱡᱤᱞ ᱵᱤᱥᱚᱭ ᱛᱮᱫᱚ ᱦᱟᱸᱜ ᱵᱟᱹᱞᱤᱧ ᱵᱟᱰᱟᱭ ᱜᱮᱭᱟ ᱜᱚᱝᱠᱮ ᱾ ᱪᱮᱫᱟᱜ ᱥᱮ ᱡᱮᱞᱮᱠᱟ ᱵᱮᱱ ᱢᱮᱱᱟ ᱵᱟᱹᱞᱤᱧ ᱡᱚᱢ ᱜᱮᱭᱟ ᱾ ᱯᱷᱩᱞ ᱱᱤᱨᱟᱢᱤᱥ ᱵᱷᱮᱡᱤᱴᱮᱨᱤᱭᱟᱱ ᱠᱟᱱᱟ ᱞᱤᱧ ᱾ ᱟᱫᱚ
ᱦᱳᱭ ᱦᱳᱭ ᱾
ᱟᱲᱟᱜ ᱥᱟᱠᱟᱢ ᱯᱷᱚᱨ ᱯᱷᱚᱞᱢᱩᱞ, ᱡᱚ ᱚᱱᱟ ᱠᱚᱨᱮ ᱜᱮ ᱡᱟᱹᱥᱛᱤ ᱞᱮ ᱛᱟᱦᱮᱱᱟ ᱾ ᱟᱨ ᱡᱤᱞ ᱠᱚᱫᱚ ᱦᱟᱸᱜ ᱟᱹᱰᱤ ᱡᱟᱹᱥ
ᱟᱫᱚ ᱜᱚᱝᱠᱮ ᱟᱯᱮ ᱥᱮᱫ ᱫᱚ ᱵᱤᱨ ᱥᱮ ᱫᱟᱨᱮ ᱠᱚᱫᱚ ᱢᱮᱱᱟᱜ ᱜᱮᱭᱟ? ᱦᱳᱭ ᱚᱱᱠᱟ ᱫᱚ ᱵᱤᱜᱷᱟᱹ ᱫᱚ ᱦᱮᱱᱟᱜ ᱜᱮᱭᱟ ᱥᱮ ᱜᱚᱝᱠᱮ?
ᱦᱳᱭ ᱥᱮᱫᱟᱭ ᱢᱟ ᱮᱱᱛᱮᱫ ᱟᱞᱮ ᱢᱟ ᱮᱱᱛᱮᱫ ᱵᱤᱨ ᱮᱞᱟᱠᱟ ᱨᱮᱜᱮ ᱞᱮ ᱛᱟᱦᱮᱸ ᱠᱟᱱᱟ ᱾ ᱟᱫᱚ ᱚᱱᱟ ᱜᱟᱛᱨᱟ ᱴᱟᱺᱰᱤ ᱵᱟᱲᱟ ᱠᱟᱛᱮ ᱟᱭᱢᱟ ᱵᱚᱪᱷᱚᱨ ᱯᱟᱨᱚᱢ ᱮᱱᱟ ᱾
ᱦᱳᱭ ᱜᱚᱝᱠᱮ ᱟᱫᱚ ᱵᱤᱨ ᱠᱚ ᱦᱮᱱᱟᱜ ᱠᱚᱛᱟᱯᱮ ᱠᱷᱟᱡ ᱫᱚ ᱜᱚᱝ ᱠᱮ ᱟᱫᱚ ᱟᱲᱟᱜ ᱠᱚᱫᱚ ᱠᱳᱱᱳ ᱚᱥᱩᱵᱤᱫᱟ ᱫᱚ ᱵᱟᱹᱱᱩᱜ ᱛᱟᱯᱮ ᱜᱮᱭᱟ ᱦᱳᱭᱛᱳ, ᱟᱲᱟᱜ ᱯᱟᱞᱟ, ᱥᱟᱠᱟᱢ ᱠᱚ?
ᱟᱲᱟᱜ ᱠᱚᱫᱚ ᱚᱱᱠᱟ ᱫᱚ ᱵᱟᱹᱱᱩᱜ ᱜᱮᱭᱟ ᱚᱱᱠᱟ ᱜᱮ ᱪᱮᱫ ᱠᱚᱪᱚᱝ ᱵᱟᱲᱜᱮ ᱨᱮ ᱟᱭᱢᱟ ᱜᱮ ᱮᱢᱟᱱ ᱛᱮᱭᱟᱜ ᱠᱚ ᱟᱲᱟᱜ ᱠᱚᱛᱮ ᱡᱟᱱᱟᱢ ᱵᱟᱲᱟ ᱠᱚᱜᱼᱟ ᱾ ᱚᱱᱟ ᱫᱚ ᱛᱚ ᱱᱤᱡᱮᱨ ᱱᱤᱡᱮᱨ ᱛᱮᱜᱮ, ᱡᱮᱞᱮᱠᱟ ᱵᱮᱱ ᱢᱮᱱᱟ ᱡᱟᱹᱱᱩᱢ ᱟᱲᱟᱜ ᱠᱚ, ᱜᱟᱨᱩᱱᱰᱤ ᱟᱲᱟᱜ ᱠᱚ, ᱟᱨ ᱪᱮᱫ ᱪᱮᱫ ᱠᱚᱪᱚᱝ ᱢᱮᱱᱟᱜᱼᱟ ᱟᱨ ᱱᱤᱡᱮᱨ ᱛᱮ ᱨᱚᱦᱚᱭ ᱟᱲᱟᱜ ᱦᱚᱸ ᱢᱟᱱᱮ ᱢᱮᱱᱟᱜ ᱛᱟᱞᱮᱭᱟ ᱾
ᱦᱳᱭ ᱦᱳᱭ, ᱟᱪᱪᱷᱟ ᱜᱚᱝᱠᱮ ᱡᱩᱫᱤ ᱵᱚᱱ ᱞᱟᱹᱭ ᱠᱷᱟᱱ ᱨᱚᱦᱚᱭ ᱚᱲᱟᱜ ᱛᱮᱵᱚᱱ ᱨᱚᱦᱚᱭ ᱫᱟᱲᱮᱜᱼᱟ ᱛᱚ, ᱥᱮ ᱨᱚᱦᱚᱭ ᱠᱟᱜ ᱵᱚᱱ ᱥᱮ ᱵᱟᱝ?
ᱦᱳᱭ ᱚᱲᱟᱜ ᱨᱮ ᱦᱳᱭ, ᱫᱟᱨᱮ ᱥᱟᱠᱟᱢ ᱚᱝᱠᱟ ᱜᱮ ᱨᱚᱦᱚᱭ ᱜᱮᱭᱟ ᱛᱚ ᱾ ᱟᱭᱢᱟ ᱜᱮ ᱩᱛᱩ ᱡᱚᱱᱤᱥ ᱨᱚᱦᱚᱭᱟ, ᱡᱮᱞᱮᱠᱟ ᱵᱤᱱ ᱢᱮᱱᱟ ᱠᱚᱱᱰᱦᱷᱟ ᱠᱚ, ᱠᱩᱢᱰᱟᱹ ᱠᱚ, ᱦᱚᱛᱚᱫᱽ ᱦᱚᱛᱚᱫᱽ ᱫᱚ ᱵᱟᱝᱟ ᱵᱟᱝᱜᱮ ᱤᱭᱟᱹ ᱛᱟᱦᱮᱨ ᱠᱚ, ᱡᱷᱤᱸᱜᱟᱹ ᱠᱚ ᱟᱨ ᱮᱢᱟᱱ ᱛᱮᱭᱟᱜ ᱠᱚ ᱢᱤᱫᱵᱟᱨ ᱾ ᱯᱟᱴ ᱟᱲᱟᱜ ᱠᱚᱦᱚᱸ ᱟᱨ ᱥᱟᱶᱛᱮ ᱡᱮᱞᱮᱠᱟ ᱵᱮᱱ ᱢᱮᱱᱟ ᱮᱸᱜ ᱦᱳᱭ ᱯᱟᱴ ᱟᱲᱟᱜ ᱜᱮ ᱵᱚᱨᱛᱚᱢᱟᱱ ᱫᱚ ᱢᱮᱱᱟᱜ ᱠᱟᱫᱟ ᱦᱟᱸᱜ ᱾ ᱟᱨ ᱮᱢᱚᱱ ᱥᱟᱹᱨᱩ ᱟᱲᱟᱜ ᱠᱚ, ᱥᱮ ᱠᱚᱠᱲᱟ ᱟᱲᱟᱜ ᱠᱚ ᱢᱮᱱᱟᱜᱼᱟ ᱾ ᱚᱱᱟ ᱠᱚ ᱞᱮ ᱡᱚᱢ ᱧᱩ ᱵᱟᱲᱟᱭᱟ ᱾ ᱛᱚ ᱟᱯᱮ ᱥᱮᱫ ᱜᱮ ᱦᱟᱹᱜ ᱪᱮᱫ ᱪᱮᱫ ᱵᱟᱝ ᱟᱲᱟᱜ ᱧᱟᱢᱚᱜᱼᱟ? ᱥᱮ ᱪᱮᱫ ᱪᱮᱫ ᱦᱟᱸᱜ ᱩᱛᱩ ᱡᱤᱱᱤᱥ ᱯᱮ ᱟᱨᱟᱨᱡᱟᱣ ᱵᱟᱲᱟ ᱠᱟᱫ ᱛᱟᱦᱮᱱᱟ ᱛᱟᱵᱚᱱᱟ?
ᱦᱳᱭ ᱜᱚᱝᱠᱮ ᱱᱚᱛᱮ ᱦᱚᱸ ᱟᱲᱟᱜ ᱠᱚᱫᱚ ᱢᱮᱱᱟᱜ ᱠᱚ ᱜᱮᱭᱟ ᱦᱮᱱᱟᱜ ᱜᱮᱭᱟ ᱾ ᱢᱮᱱᱟᱜᱼᱟ ᱜᱚᱝᱠᱮ ᱱᱚᱛ ᱛᱮ ᱟᱲᱟᱜ ᱯᱟᱴ ᱠᱚ ᱟᱲᱟᱜ ᱠᱚ ᱢᱮᱱᱟᱜ ᱜᱮᱭᱟ ᱜᱟᱝᱠᱮ ᱯᱟᱴ ᱢᱮᱱᱟᱜ-ᱟ ᱚᱱᱟ, ᱛᱟᱯᱚᱨᱮ ᱦᱮᱸᱱᱟᱜ ᱜᱮᱭᱟ ᱟᱹᱱ ᱛᱷᱟᱹᱱ ᱦᱮᱱᱟᱜ ᱜᱮᱭᱟ ᱾
ᱦᱩᱸ ᱾
ᱟᱨ ᱜᱚᱝᱠᱮ ᱚᱱᱛᱮ ᱫᱚ ᱜᱟᱰᱟ ᱠᱚᱫᱚ ᱢᱮᱱᱟᱜ ᱟᱥᱮ ᱚᱱᱟ ᱜᱟᱰᱟ ᱱᱟᱹᱭ ᱠᱚ?
ᱦᱳᱭ ᱜᱚᱝᱠᱮ ᱟᱞᱮ ᱥᱮᱫ ᱫᱚ ᱜᱟᱰᱟ ᱫᱚ ᱮᱱᱛᱮ ᱛᱟᱨᱤᱯᱷᱟᱞᱮ ᱜᱮ ᱜᱟᱰᱟ ᱢᱮᱱᱟᱜ ᱛᱟᱞᱮᱭᱟ ᱜᱟᱰᱟ ᱦᱟᱱᱟ ᱥᱟᱦ ᱦᱟᱱᱟ ᱥᱟᱨᱦᱚᱸ ᱜᱟᱰᱟ ᱱᱚᱣᱟ ᱥᱟᱨᱦᱚᱸ ᱜᱟᱰᱟ ᱜᱟᱰᱟ ᱛᱮᱜᱮᱞᱮ ᱜᱷᱮᱨᱟᱣ ᱜᱮᱭᱟ ᱛᱚ ᱡᱩᱫᱤ ᱦᱟᱸᱜ ᱜᱟᱰᱟ ᱛᱮᱜᱮᱞᱮ ᱜᱨᱟᱣ ᱜᱮᱭᱟ ᱛᱚ ᱛᱚ ᱵᱟᱞᱮ ᱰᱩᱵᱩᱜ-ᱟ ᱜᱟᱰᱟ ᱟᱹᱰᱤ ᱪᱚᱯᱫ ᱨᱮ ᱢᱮᱱᱟᱜ-ᱟ ᱟᱨ ᱚᱱᱮ ᱠᱚ ᱢᱮᱱᱟ ᱚᱲᱟᱜ ᱠᱷᱚᱱ ᱢᱤᱫ ᱠᱤᱞᱳᱢᱤᱴᱟᱨ ᱦᱟᱱᱟᱥᱟ ᱜᱟᱰᱟ ᱟᱨ ᱚᱲᱟᱜ ᱠᱷᱚᱱ ᱢᱤᱫ ᱠᱮᱨ ᱠᱤᱞᱳᱢᱤᱴᱟᱨ ᱱᱚᱣᱟ ᱥᱟ ᱜᱟᱰᱟ ᱚᱱᱮ ᱚᱱᱠᱟ ᱚᱵᱚᱥᱛᱷᱟ ᱢᱮᱱᱟᱜ ᱞᱮᱭᱟ ᱟᱞᱮ ᱫᱚ᱾
ᱟᱫᱚ ᱜᱚᱝᱠᱮ ᱜᱟᱰᱟ ᱥᱮᱫ ᱫᱚ ᱦᱟᱹᱠᱩ ᱥᱟᱵ ᱫᱚᱯᱮ ᱪᱟᱞᱟᱜ ᱜᱮᱭᱟ ᱥᱮ ᱵᱟᱝ?
ᱞᱟᱦᱟ ‍ᱛᱮᱞᱮ ᱪᱟᱞᱟᱣ ᱵᱟᱲᱟᱜ ᱠᱟᱱ ᱛᱟᱦᱮᱱᱟ ᱜᱚᱝᱠᱮ ᱟᱹᱰᱤ ᱠᱟᱡᱟᱠ ᱜᱮ ᱱᱮᱛᱟᱨ ᱢᱟ ᱵᱟᱞᱮ ᱡᱚᱢ ᱠᱚᱣᱟ ᱦᱚᱭ ᱱᱮᱛᱟᱨ ᱢᱟᱛᱚ ᱵᱟᱞᱮ ᱡᱚᱢ ᱠᱚ ᱛᱚ ᱵᱟᱞᱮ ᱚᱱ ᱛᱮ ᱵᱚᱞᱮ ᱥᱟᱵ ᱵᱲᱟ ᱠᱚᱜᱭᱟ
ᱦᱳᱭ ᱦᱳᱭ ᱦᱳᱭ
ᱟᱨ ᱟᱯᱮᱜᱮ ᱦᱟᱜ ᱡᱮᱞᱮᱠᱟ ᱟᱯᱮᱜ ᱜᱮ ᱦᱟᱸᱜ ᱢᱟᱱᱮ ᱟᱯᱮ ᱥᱮᱫ ᱜᱮ ᱵᱩᱨᱩ ᱠᱚ ᱢᱮᱱᱟᱜ ᱥᱮ ᱵᱟᱹᱱᱩᱜ-ᱟ?
ᱦᱳᱭ ᱜᱚᱝᱠᱮ ᱱᱚᱛᱮ ᱫᱚ ᱵᱤᱨ ᱵᱩᱨᱩ ᱫᱚ ᱜᱚᱝᱠᱮ ᱥᱩᱨ ᱥᱩᱯᱩᱨ ᱠᱚᱨᱮᱫ ᱫᱚ ᱵᱟᱹᱱᱩᱜ-ᱟ ᱟᱫᱚ ᱥᱟᱺᱜᱤᱧ ᱜᱮᱭᱟᱞᱮ ᱟᱫᱚ ᱠᱟᱹᱴᱤᱡ ᱫᱚᱞᱮ ᱥᱟᱺᱜᱤᱧ ᱜᱤᱭᱟ ᱥᱮ ᱜᱚᱝᱠᱮ ᱜᱟᱰᱟ ᱠᱷᱟ ᱫᱚ ᱜᱟᱰᱟ ᱠᱚᱫᱚ ᱢᱮᱱᱟᱜ ᱜᱮᱭᱟ ᱜᱚᱝᱠᱮ ᱜᱟᱰᱟ ᱦᱮᱱᱟᱜ-ᱟ ᱜᱚᱝᱠᱮ ᱱᱟᱹᱭ ᱦᱚᱸ ᱢᱮᱱᱟᱜ-ᱟ ᱜᱚᱝ ᱟᱨ ᱤᱭᱟᱹ ᱠᱮᱱᱮᱞ ᱦᱚᱸ ᱢᱮᱱᱟᱜ-ᱟ ᱢᱟᱱᱮ ᱫᱟᱜ ᱨᱮᱱᱟᱜ ᱫᱚ ᱚᱱᱠᱟ ᱟᱱᱟᱡ ᱨᱚᱦᱚᱭ ᱵᱟ ᱦᱩᱲᱩ ᱨᱚᱦᱚᱭ ᱚᱱᱟ ᱫᱚ ᱚᱥᱩᱵᱤᱫᱟ ᱫᱚ ᱵᱟᱝ ᱜᱮ ᱦᱩᱭᱩᱜ ᱠᱟᱱᱟ
ᱦᱳᱭ ᱦᱳᱭ ᱛᱚᱵᱮ ᱫᱟᱜ ᱠᱚᱨᱮ ᱞᱟᱹᱜᱤᱫ ᱛᱮᱫᱚ ᱥᱩᱵᱤᱫᱷᱟ ᱵᱟᱲᱟ ᱜᱮᱭᱟ
ᱦᱳᱭ
ᱛᱚ ᱨᱚᱦᱚᱭ ᱠᱚᱫᱚ ᱯᱮ ᱪᱟᱵᱟ ᱵᱟᱲᱟ ᱠᱮᱫᱟ ᱯᱮ ᱪᱮᱛᱟ?
ᱦᱳᱭ ᱜᱚᱝᱠᱮ ᱨᱚᱦᱚᱭ ᱫᱚ ᱜᱟᱝᱠᱮ ᱵᱟᱹᱭᱦᱟᱹᱲ ᱠᱚᱨᱮᱫ ᱫᱚᱞᱮ ᱪᱟᱵᱟ ᱠᱟᱜ ᱜᱮᱭᱟ ᱟᱫᱚ ᱜᱚᱝᱠᱮ ᱜᱷᱩᱴᱩ ᱠᱚᱨᱮ ᱢᱤᱫ ᱵᱟᱨ ᱫᱚ ᱦᱮᱱᱟᱜ ᱜᱮᱭᱟ ᱜᱮᱭᱟ ᱟᱫᱚ ᱚᱱᱟ ᱠᱚᱞᱮ ᱨᱚᱦᱚᱭ ᱜᱮᱭᱟ ᱦᱟᱸᱜ ᱚᱱᱟ ᱫᱚ ᱠᱚᱢ ᱫᱤᱱ ᱨᱮᱱᱟᱜ ᱦᱳᱲᱳ ᱛᱚ ᱟᱞᱮᱥᱮᱫ ᱫᱚ ᱟᱫᱟ ᱨᱚᱦᱚᱭ ᱜᱮᱭᱟᱞ ᱦᱟᱸᱜ
ᱦᱳᱭ ᱚᱱᱟᱜᱮ ᱥᱚᱢᱚᱭ ᱨᱮ ᱦᱮᱡ ᱠᱟᱛᱮ ᱡᱮᱢᱚᱱ ᱵᱚᱱ ᱨᱚᱦᱚᱭ ᱪᱟᱵᱟ ᱠᱟᱜ ᱱᱤᱛᱚᱜ ᱚᱱᱮ ᱠᱚ ᱢᱮᱱᱟ ᱵᱟᱝ ᱤᱭᱟᱹ ᱮᱦᱚᱵ ᱥᱚᱜ ᱦᱩᱲᱩ ᱨᱚᱦᱚᱭ ᱮᱦᱚᱵ ᱥᱚᱢᱚᱭ ᱦᱚᱸ ᱵᱟᱝ ᱠᱟᱱ ᱛᱟᱵᱚᱱᱟ ᱟᱨ ᱱᱤᱛᱜ ᱛᱟᱞᱟ ᱵᱟᱨᱟ ᱵᱟᱨᱩ ᱡᱟᱯ ᱯᱟᱨᱚᱢ ᱠᱟᱱ ᱚᱱᱠᱟᱱᱟᱜ ᱦᱚᱸ ᱵᱟᱝ ᱠᱟᱱᱟ ᱛᱟᱞᱟ ᱵᱟᱨᱟ ᱵᱟᱨᱤ ᱠᱷᱚᱡ ᱯᱩᱨᱟᱹ ᱯᱩᱨᱤ ᱯᱟᱨᱚᱢᱮᱱ ᱛᱟᱵᱚᱱᱟ ᱥᱚᱢᱚᱭ ᱫᱤᱱ ᱠᱚ ᱦᱮᱸᱥᱮ ᱵᱟᱝ ᱛᱚ ᱚᱱᱟ ᱠᱷᱟᱹᱛᱤᱨ ᱛᱮ ᱠᱩᱨᱩᱢᱩᱴᱩ ᱵᱟᱲᱟ ᱠᱟᱫᱟᱵᱚᱱ ᱟᱨ ᱵᱤᱞᱚᱢ ᱞᱮᱱᱠᱷᱟᱱ ᱢᱟ ᱦᱟᱸ ᱟᱫᱚ ᱵᱚᱱ ᱢᱮᱱᱟ ᱴᱷᱤᱠ ᱢᱚᱛᱚᱱ ᱯᱷᱚᱥᱚᱞ ᱵᱟᱵᱚᱱ ᱧᱟᱢᱟ᱾ ᱚᱱᱮ ᱚᱝᱠᱟ ᱟᱨ ᱜᱚᱝᱠᱮ ᱢᱮᱱᱮᱫ ᱠᱟᱱᱟᱞᱤᱧ ᱟᱯᱮ ᱫᱚ ᱟ ᱰᱟᱝᱨᱟ ᱥᱮ ᱴᱨᱴ ᱴᱮᱠᱴᱚᱨ ᱚᱠᱟ ᱴᱟᱜ ᱛᱮ ᱵᱟᱦᱟᱜ ᱯᱮ ᱥᱤᱭᱟᱹᱜ-ᱟ ᱜᱟᱡᱫᱮ ᱡᱟᱹᱥᱛᱤ?
ᱦᱳᱭ ᱜᱚᱝᱠᱮ ᱰᱟᱝᱨᱟ ᱦᱚᱸ ᱢᱮᱱᱟᱜ ᱠᱚᱜᱮᱭᱟ ᱟᱫᱚ ᱴᱟᱠᱴᱟᱨ ᱫᱚ ᱱᱮᱛᱟᱨ ᱫᱚ ᱵᱩᱡᱷᱟᱹᱣ ᱫᱟᱵᱤᱱ ᱛᱚ ᱠᱚᱢ ᱫᱤᱱ ᱛᱮ ᱢᱟᱱᱮ ᱛᱟᱲᱟᱛᱟᱹᱲᱤ ᱦᱩᱭᱩᱜ ᱠᱟᱱᱟ ᱟᱨᱠᱤ ᱥᱮ ᱟᱫᱚ ᱢᱤᱫ ᱜᱷᱟᱹᱲᱤᱡ ᱛᱮ᱾ ᱦᱩᱭ ᱥᱟᱲᱚᱜ ᱠᱟᱱᱟ ᱟᱫᱚ ᱴᱟᱠᱴᱟᱨ ᱛᱮᱜᱮ ᱥᱤᱭ ᱦᱩᱭᱩᱜ ᱠᱟᱱᱟ ᱟᱫᱚ ᱡᱟᱦᱟᱸ ᱠᱚᱨᱮᱫ ᱫᱚ ᱴᱨᱟᱠᱴᱟᱨ ᱵᱟᱢ ᱵᱚᱞᱚᱱ ᱠᱟᱱᱟ ᱚᱱᱟ ᱠᱚᱨᱮ ᱫᱚ ᱰᱟᱝᱨᱟ ᱛᱮᱵᱚᱱ ᱥᱤᱭ ᱫᱟ᱾
ᱦᱳᱭ ᱟᱞᱮ ᱦᱚᱸ ᱜᱚᱝᱠᱮ ᱚᱱᱠᱟ ᱜᱮ ᱡᱮᱞᱮᱠᱟ ᱵᱮᱱ ᱢᱮᱱᱟᱜ-ᱟ ᱴᱨᱟᱠᱴᱟᱨ ᱥᱮ ᱰᱟᱝᱨᱟ ᱵᱟᱱᱟᱨ ᱛᱮᱜᱮ ᱞᱮ ᱥᱤᱭᱟ᱾ ᱟᱨ ᱡᱮᱞᱮᱠᱟ ᱵᱮᱱ ᱢᱮᱱᱟ ᱡᱟᱹᱥᱛᱤ ᱵᱷᱟᱜ ᱫᱚ ᱦᱟᱜ ᱰᱟᱝᱨᱟ ᱛᱮᱜᱮᱞᱮ ᱥᱤᱭᱟ᱾ ᱟᱨ ᱰᱟᱝᱨᱟ ᱛᱮ ᱥᱤ ᱨᱮᱭᱟᱜ ᱯᱷᱟᱭᱫᱟ ᱫᱚ ᱱᱤᱭᱟᱹ ᱠᱟᱱ ᱜᱮᱭᱟ ᱡᱮ ᱦᱳᱭ ᱞᱟᱦᱟ ᱠᱷᱚᱡ ᱡᱩᱫᱤ ᱵᱚᱱ ᱥᱤᱭᱟ, ᱛᱚ ᱢᱤᱫ ᱵᱟᱨ ᱯᱚᱭᱥᱟ ᱵᱟᱝᱪ ᱪᱟᱣ ᱜᱮ ᱛᱟᱦᱮᱱᱟ ᱥᱮ ᱚᱱᱟ ᱯᱚᱭᱥᱟ ᱛᱮ ᱮᱴᱟᱜ ᱠᱟᱹᱢᱤ ᱨᱮᱵᱚᱱ ᱞᱟᱜᱟᱣ ᱫᱟᱲᱮᱜᱼᱟ ᱾ ᱟᱨ ᱰᱟᱸᱝᱨᱟ ᱛᱮ ᱥᱮ ᱱᱟᱦᱮᱞ ᱛᱮ ᱥᱤ ᱞᱮᱠᱷᱟᱱ ᱚᱱᱮ ᱠᱚᱢ ᱢᱮᱱᱟ ᱰᱟᱸᱝᱨᱟ ᱮᱛᱮ ᱵᱟᱹᱠᱤᱱ ᱜᱟᱫᱷᱟᱜᱼᱟ ᱾ ᱠᱟᱹᱢᱤ ᱞᱟᱜᱟᱣ ᱞᱮᱠᱤᱱ ᱠᱷᱟᱡ ᱴᱷᱤᱠ ᱜᱮᱠᱤᱱ ᱛᱟᱦᱮᱱᱟ ᱾ ᱟᱨ ᱚᱠᱟ ᱚᱠᱟ ᱠᱚᱨᱮ ᱪᱚᱝ ᱦᱟᱸᱜ, ᱦᱳᱭ ᱾ ᱠᱚᱱᱟ ᱠᱟᱧᱪᱤ ᱠᱚᱨᱮ, ᱥᱮ ᱢᱤᱫᱼᱵᱟᱨ ᱚᱱᱠᱟ ᱟᱹᱰᱤ ᱞᱚᱥᱚᱫ ᱡᱟᱭᱜᱟ ᱠᱚᱨᱮ, ᱥᱮ ᱚᱱᱠᱟ ᱜᱮ ᱢᱟᱱᱮ ᱟᱹᱰᱤ ᱪᱚᱯᱚᱴ ᱠᱚᱨᱮ ᱢᱟᱱᱮ ᱡᱟᱦᱟᱸ ᱨᱮᱜᱮ ᱮᱱᱛᱜ ᱥᱤ ᱵᱮᱱ ᱠᱩᱨᱩᱢᱩᱴᱩᱭ ᱰᱟᱸᱝᱨᱟ ᱛᱮᱫᱚ ᱮᱛᱮᱫ ᱡᱟᱦᱟᱸ ᱡᱚᱛᱚ ᱡᱟᱜᱟ ᱨᱮᱜᱮ ᱢᱟᱱᱮ ᱥᱤᱜᱼᱟ, ᱟᱨ ᱴᱮᱠᱴᱟᱨ ᱛᱮᱫᱚ ᱦᱟᱸᱜ ᱚᱱᱮ ᱠᱚ ᱢᱮᱱᱟ ᱥᱚᱢᱟᱱ ᱡᱟᱜᱟ ᱜᱮ ᱠᱷᱚᱡᱚᱜᱼᱟ ᱛᱚ ᱾ ᱠᱤᱪᱷᱩ ᱠᱤᱪᱷᱩ ᱡᱟᱜᱟ ᱢᱮᱱᱟᱜᱼᱟ ᱴᱨᱟᱠᱴᱟᱨ ᱫᱚ ᱵᱟᱝ ᱩᱰᱩᱠᱟ ᱛᱟᱨ ᱢᱟᱱᱮ ᱛᱚ ᱚᱱᱮ ᱚᱱᱟ ᱠᱷᱟᱹᱛᱤᱨ ᱛᱮᱜᱮ ᱢᱟᱱᱮ ᱰᱟᱸᱝᱨᱟ ᱛᱮᱜᱮ ᱦᱟᱸᱜ ᱡᱟᱹᱥᱛᱤ ᱞᱮ ᱥᱤᱭᱟ, ᱟᱨ ᱴᱮᱠᱴᱟᱨ ᱛᱮᱫᱚ ᱦᱟᱸᱜ ᱞᱮ ᱥᱤ ᱜᱮᱭᱟ ᱩᱱ ᱜᱷᱟᱹᱲᱤᱡ ᱜᱮ ᱡᱚᱠᱷᱚᱱ ᱠᱤ ᱟᱞᱮᱭᱟᱜ ᱛᱤ ᱨᱮ ᱢᱟᱱᱮ ᱠᱟᱹᱢᱤ ᱟᱹᱰᱤ ᱡᱟᱹᱥᱛᱤ ᱛᱟᱦᱮᱱᱟ ᱥᱮ ᱥᱚᱢᱚᱭ ᱠᱚᱦᱚ ᱵᱟᱝ ᱛᱟᱦᱮᱱᱟ, ᱩᱱ ᱥᱚᱢᱚᱭ ᱜᱮ ᱦᱟᱸᱜ ᱴᱮᱠᱴᱟᱨ ᱫᱚᱞᱮ ᱞᱟᱜᱟᱣᱟ ᱾ ᱦᱳᱭ ᱞᱟᱹᱭ ᱵᱮᱱ ᱾
ᱦᱳᱭ ᱜᱚᱝᱠᱮ ᱟᱞᱮ ᱦᱚᱸ ᱚᱱᱠᱟ ᱜᱮ ᱾ ᱜᱚᱝᱠᱮ ᱚᱠᱛᱚ ᱞᱟᱝ ᱵᱤᱞᱚᱢ ᱠᱮᱫᱼᱟ ᱚᱠᱛᱚ ᱦᱚᱸ ᱦᱩᱭ ᱦᱮᱡ ᱮᱱᱟ ᱾
ᱦᱳᱭ, ᱦᱳᱭ ᱜᱚᱝᱠᱮ ᱢᱮᱱ ᱠᱮᱭᱟᱞᱤᱧ ᱟᱨᱦᱚᱸ ᱫᱚᱥᱟᱨ ᱵᱟᱨ ᱞᱟᱝ ᱧᱟᱯᱟᱢᱟ ᱥᱮ ᱪᱮᱫ ᱞᱮᱠᱟᱢ ᱢᱮᱱ ᱠᱮᱫᱟ?
ᱦᱳᱭ ᱜᱚᱝᱠᱮ ᱧᱟᱯᱟᱢ ᱥᱟᱱᱟᱭᱮᱫ ᱞᱮᱠᱷᱟᱱ ᱫᱚ ᱧᱟᱯᱟᱢ ᱟᱞᱟᱝ ᱚᱵᱚᱥᱥᱳᱭ, ᱟᱹᱞᱤᱧ ᱫᱚ ᱪᱮᱫ ᱞᱤᱧ ᱞᱟᱹᱭᱼᱟ ᱱᱚᱛᱮ ᱫᱚ ᱤᱭᱟᱹ ᱴᱟᱠᱥ ᱫᱚ ᱪᱮᱫ ᱞᱤᱧ ᱱᱚᱛᱮ ᱫᱚ ᱤᱭᱟᱹ ᱪᱟᱜ ᱥᱮ ᱟᱹᱞᱤᱧ ᱫᱚ ᱵᱟᱝ ᱠᱚᱞ ᱫᱚ ᱵᱟᱝ ᱜᱟᱱᱚᱜ ᱛᱟᱹᱞᱤᱧᱟ ᱟᱹᱵᱤᱱ ᱫᱚᱵᱤᱱ ᱠᱚᱞ ᱞᱮᱠᱷᱟᱡ ᱫᱚ ᱦᱩᱭᱩᱜ ᱜᱮᱭᱟ ᱾